ᱦᱮᱞᱳ?
ᱩᱸ ᱦᱮᱞᱳ!
ᱦᱮᱸ ᱞᱟᱹᱭ ᱮᱫᱟ ᱞᱤᱧ ᱨᱚᱲ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ᱾
ᱟᱪᱪᱷᱟ,
ᱟᱹᱞᱤᱧᱟᱜ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱᱟ᱾
ᱟᱪᱪᱷᱟ,
ᱦᱩᱸ
ᱪᱮᱫ ᱤᱧ ᱪᱤᱠᱟᱭᱟ?
ᱱᱤᱛᱚᱜ ᱫᱚ ᱪᱮᱜ ᱦᱚᱸ ᱵᱟᱝ ᱞᱤᱧ ᱪᱤᱠᱟᱹᱭᱮᱫᱟ, ᱱᱤᱛᱚᱜ ᱫᱚ ᱦᱟᱸᱜ ᱞᱤᱧ ᱫᱩᱲᱩᱵ ᱟᱠᱟᱱᱟ ᱟᱨ ᱟᱵᱮᱱ ᱫᱚ?
ᱟᱹᱞᱤᱧ ᱦᱚᱸ ᱱᱤᱛᱚᱜ ᱫᱚ ᱫᱩᱲᱩᱵ ᱟᱠᱟᱱᱟᱞᱤᱧ᱾
ᱟᱪᱪᱷᱟ,
ᱦᱮᱸ,
ᱮᱸ ᱛᱮᱦᱮᱧ ᱫᱚ ᱫᱟᱜ ᱟᱜ ᱯᱮᱭᱟ ᱥᱮ ᱵᱟᱭ ᱫᱟᱜ ᱟᱠᱟᱜᱼᱟ?
ᱩᱸ ᱛᱮᱦᱮᱧ ᱫᱚ ᱫᱟᱜ ᱫᱚ ᱵᱟᱭ ᱡᱚᱨᱚ ᱞᱮᱜᱼᱟ ᱾
ᱟᱪᱪᱷᱟ ᱾
ᱦᱳᱭ! ᱨᱤᱢᱤᱞ ᱨᱤᱢᱤᱞ ᱛᱮ ᱠᱟᱴᱟᱣ ᱠᱮᱜᱼᱟᱭ ᱾
ᱩᱸ ᱟᱹᱰᱤ ᱱᱟᱯᱟᱭ ᱾
ᱦᱳᱭ, ᱚᱱᱛᱮ ᱪᱮᱨᱟ ᱞᱟᱭᱮᱜ ᱜᱮᱭᱟᱭ ᱥᱮ?
ᱱᱚᱛᱮ ᱦᱚᱸ ᱚᱸᱠᱟ ᱡᱚᱨᱚ ᱠᱮᱫ ᱜᱮᱭᱟᱭ ᱡᱚᱨᱚ ᱫᱚ ᱢᱤᱫ ᱜᱷᱟᱹᱲᱤᱜ ᱫᱚ ᱾
ᱚᱦ,
ᱫᱚ ᱦᱟᱸᱜ ᱵᱟᱭ ᱫᱟᱜ ᱟᱜ ᱠᱷᱟᱡ ᱫᱚ ᱵᱟᱹᱫᱽ ᱪᱟᱸᱫᱳ ᱵᱚᱸᱜᱟ ᱛᱚ ᱦᱟᱸᱜ ᱮᱜᱮᱨ ᱛᱚ ᱦᱟᱸᱜ ᱵᱟᱢ ᱢᱮᱱ ᱫᱟᱲᱮᱣᱟᱭᱟ ᱥᱮ ᱵᱟᱝ?
ᱦᱳ ᱦᱳᱭ ᱩᱱᱤ ᱫᱚ ᱪᱮᱜ ᱤᱠᱟᱹᱛᱮ ᱪᱮᱫ ᱮᱢ ᱢᱮᱱ ᱫᱟᱲᱮ ᱟᱭᱟ ᱾
ᱦᱩᱸᱜ ᱩᱸ ᱾
ᱟᱡ ᱠᱩᱥᱤ ᱫᱟᱜᱽ ᱟᱭ ᱾
ᱦᱳᱭ ᱦᱳᱭ ᱾ ᱟ ᱛᱟᱦᱚᱞᱮ ᱨᱚᱦᱚᱭ ᱠᱟᱹᱢᱤ ᱠᱚᱫᱚ ᱛᱤᱱᱟᱹᱜ ᱥᱟᱺᱜᱤᱧ?
ᱤᱧ ᱨᱚᱦᱚᱭ ᱠᱟᱫᱟᱜ ᱯᱟᱨᱟᱭ ᱢᱩᱪᱟᱹᱜ ᱦᱮᱜ ᱠᱟᱱᱟ ᱾
ᱟᱪᱪᱷᱟ ᱾
ᱦᱳᱭ ᱾
ᱟᱹᱰᱤ ᱱᱟᱯᱟᱭ ᱾
ᱦᱮᱸ ᱟᱯᱮ ᱫᱚ ᱩᱸ ᱢᱩᱪᱟᱹᱫ ᱮᱫᱟ ᱯᱮ ᱥᱮ ᱟᱹᱣᱲᱤ?
ᱟᱱ ᱟᱹᱣᱨᱤ ᱞᱮ ᱟᱨᱟᱢᱵᱷᱚᱼᱭᱟ ᱟᱞᱮ ᱫᱚ ᱾
ᱚ ᱫᱮᱨᱤ ᱜᱮ ᱛᱯᱮᱭᱟ ᱛᱟᱦᱚᱞᱮ ᱾
ᱦᱳᱭ ᱦᱳᱭ ᱫᱮᱨᱤ ᱜᱮᱭᱟ ᱦᱟᱸᱜ ᱾
ᱚᱻᱻᱻ
ᱩᱸᱜ ᱚᱱᱠᱟ᱾
ᱫᱟᱜ ᱠᱚ ᱵᱟᱝ ᱦᱩᱭ ᱟᱠᱟᱱᱟ ᱦᱚᱳᱭᱛᱳ ᱴᱷᱤᱠ ᱴᱷᱟᱠ ᱾
ᱦᱳᱭ ᱳᱜ ᱫᱟᱜ ᱠᱚ ᱵᱟᱝ ᱛᱟᱦᱮᱸ ᱠᱟᱱᱟ ᱟᱫᱚ ᱦᱟᱸᱜ ᱾ ᱤᱱᱟᱹ ᱠᱷᱟᱹᱛᱤᱨ ᱛᱮ ᱟᱫᱚ ᱟᱨᱟᱢᱵᱦᱚᱸ ᱦᱚᱸ ᱵᱟᱞᱮ ᱟᱨᱟᱢᱵᱦᱚᱜ ᱟᱠᱟᱜᱼᱟ ᱾
ᱚ ᱾
ᱩᱸ ᱦᱩᱸ ᱟᱪᱪᱷᱟ ᱾ ᱛᱟᱦᱞᱮ ᱛᱮᱦᱤᱧ ᱫᱚ ᱪᱮᱫ ᱵᱟᱨᱮ ᱛᱮᱪᱮ ᱞᱟᱝ ᱜᱟᱞᱢᱟᱨᱟᱣ-ᱟ ᱾ ᱛᱮᱦᱤᱧ ᱫᱚ ᱦᱚᱲᱢᱚ ᱡᱤᱣᱤ ᱵᱟᱨᱮ ᱛᱮᱞᱟᱝ ᱜᱟᱞᱢᱟᱨᱟᱣ-ᱟ ᱾
ᱦᱮᱸ ᱢᱟ ᱾
ᱩᱸᱦᱩ ᱱᱚᱜᱚᱭ ᱛᱚ ᱟᱵᱚᱣᱟᱜ ᱦᱚᱲᱢᱚ ᱡᱤᱣᱤ ᱵᱤᱱ ᱧᱮᱞ ᱫᱟᱲᱮᱭᱟᱜ ᱠᱟᱱ ᱜᱮᱭᱟ ᱱᱤᱭᱟᱹ ᱡᱩᱜᱽ ᱨᱮ ᱪᱮᱫᱞᱠᱟ ᱾
ᱦᱳᱭ ᱾
ᱦᱳᱭ ᱟᱫᱚ ᱛᱟᱦᱚᱞᱮ ᱾ ᱪᱮᱫ ᱠᱷᱟᱹᱛᱤᱨ ᱱᱚᱜᱚᱭ ᱡᱮ ᱟᱹᱰᱤ ᱪᱟᱨ ᱦᱚᱲᱢᱚ ᱡᱤ ᱵᱟᱹᱲᱤᱡᱚᱜ ᱠᱟᱱ ᱛᱟᱵᱚᱱᱟ ᱱᱚᱣᱟ ᱪᱮᱫ ᱠᱷᱟᱹᱛᱤᱨ ᱵᱟᱹᱲᱤᱡᱚᱜ ᱠᱟᱱᱟ? ᱠᱟᱱ ᱛᱟᱵᱚᱱᱟ ᱪᱮᱫᱟᱜ ᱞᱟᱦᱟ ᱞᱮᱠᱟ ᱢᱟᱱᱮ ᱦᱚᱲᱢᱚ ᱡᱤᱣᱤ ᱠᱮᱴᱮᱡ ᱥᱮᱴᱮᱡ ᱵᱟᱹᱱᱩᱜ ᱛᱟᱵᱚᱱᱟ ᱾ ᱱᱚᱣᱟ ᱠᱚ ᱠᱟᱹᱴᱤᱡ ᱞᱟᱝ ᱜᱟᱞᱢᱟᱨᱟᱣᱟ ᱦᱳᱭ?
ᱦᱳᱭ ᱦᱳᱭ ᱾
ᱦᱩᱸ ᱦᱮᱛᱚ ᱟᱫᱚ ᱢᱟ ᱛᱟᱦᱚᱞᱮ ᱞᱤᱧ ᱮᱛᱚᱦᱚᱵ ᱮᱫᱟ ᱦᱳᱭ?
ᱦᱳᱭ ᱢᱟ ᱾
ᱦᱩᱸ ᱾ ᱞᱟᱹᱭᱞᱤᱧ ᱱᱚᱜᱼᱚᱭ ᱡᱮ ᱟᱵᱚ ᱥᱟᱱᱛᱟᱲ ᱦᱚᱯᱚᱱ ᱫᱚ ᱦᱟᱸᱜ ᱛᱚ ᱾ ᱫᱚᱢᱮ ᱵᱚᱱ ᱨᱟᱱ ᱨᱮᱦᱮᱫ ᱠᱟᱛᱮᱜ ᱫᱚᱢᱮ ᱵᱚᱱ ᱡᱚᱢᱮᱫᱼᱟ ᱛᱚ ᱤᱭᱟᱹ ᱾ ᱦᱩᱲᱩ ᱪᱟᱣᱞᱮ ᱠᱚ ᱦᱚᱸ ᱛᱚ ᱡᱟᱦᱟᱸ ᱵᱚᱱ ᱡᱚᱢ ᱮᱫᱟ ᱚᱱᱟ ᱾ ᱨᱮᱜᱮ ᱛᱚ ᱦᱟᱸᱜ ᱥᱟᱨ ᱪᱟᱯᱟᱞ ᱵᱚᱱ ᱮᱢᱟᱜ ᱠᱟᱱᱟ ᱥᱮ
ᱦᱳᱭ
ᱟᱫᱚ ᱤᱱᱟᱹ ᱠᱷᱟᱹᱛᱤᱨ ᱞᱤᱧ ᱞᱟᱹᱭ ᱮᱫᱟ ᱡᱟᱹᱱᱤᱡ ᱚᱱᱟ ᱛᱮᱜᱮ ᱦᱟᱸᱜ ᱟᱵᱚᱣᱟᱜ ᱦᱚᱲᱢᱚ ᱡᱤᱣᱤ ᱨᱮ ᱩᱱᱟᱹᱜ ᱫᱟᱲᱮ ᱫᱚ ᱵᱟᱹᱱᱩᱜ ᱟᱠᱟᱜᱼᱟ ᱾
ᱦᱮᱸ ᱚᱱᱟ ᱚᱱᱟ ᱠᱚ ᱦᱚᱛᱮ ᱛᱮᱜᱮ ᱟᱵᱚ ᱦᱚᱲᱢᱚ ᱡᱤᱣᱤ ᱫᱟᱲᱮ ᱵᱟᱹᱱᱩᱜᱼᱟ ᱡᱮᱢᱚᱱ ᱞᱟᱦᱟ ᱛᱮᱫᱚ ᱡᱟᱦᱟᱸ ᱥᱟᱨ ᱠᱚᱫᱚ ᱠᱳᱞ ᱠᱚᱫᱚ ᱚᱱᱟ ᱠᱚᱫᱚ ᱵᱟᱝ ᱠᱚ ᱵᱮᱵᱚᱦᱟᱨ ᱛᱟᱦᱮᱸᱫ ᱥᱮ
ᱦᱳᱭ ᱦᱳᱭ
ᱦᱮᱸ ᱞᱟᱦᱟ ᱛᱮᱫᱚ ᱡᱮᱢᱚᱱ ᱠᱷᱟᱹᱞᱤ ᱚᱱᱟ ᱜᱟᱹᱭᱟᱜ ᱜᱩᱨᱤᱜ ᱠᱚ ᱤᱱᱟᱹ ᱠᱚᱜᱮᱫ ᱤᱱᱟᱹ ᱠᱚᱛᱮ ᱜᱮᱠᱚ ᱪᱟᱥ ᱛᱟᱦᱮᱸ ᱟᱠᱚ
ᱦᱩᱸ ᱦᱩᱸ
ᱡᱮᱢᱚᱱ ᱞᱟᱦᱟᱛᱮ ᱨᱮᱱ ᱦᱚᱲ ᱫᱚ ᱱᱚᱣᱟ ᱥᱟᱦᱟᱨ ᱠᱚᱫᱚ ᱵᱟᱝ ᱠᱚ ᱧᱮᱞ ᱟᱠᱟᱟᱜᱼᱟ᱾
ᱦᱳᱭ
ᱟᱵᱚ ᱥᱚᱢᱚᱭ ᱜᱮ ᱱᱚᱣᱟ ᱠᱚᱫᱚ ᱟᱨᱟᱢᱵᱚ ᱠᱟᱱᱟ
ᱦᱳᱭ ᱦᱳᱭ ᱟᱫᱚ ᱦᱟᱸᱜ ᱪᱤᱠᱟᱹᱛᱮᱠᱚ ᱩᱱᱠᱩ ᱫᱚᱠᱚ ᱧᱮᱞ ᱛᱤᱭᱳᱜᱟ ᱵᱟᱝ
ᱦᱮᱸ ᱟᱨ ᱚᱱᱟ ᱛᱮᱜᱮ ᱛᱚ ᱢᱟᱱᱮ ᱥᱮᱫᱟᱭ ᱨᱮᱱ ᱦᱚᱲ ᱫᱚ ᱠᱟᱹᱴᱤᱡ ᱵᱮᱥᱤ ᱫᱤᱱ ᱵᱟᱧᱪᱟᱣ ᱠᱚᱸ ᱛᱟᱦᱮᱱᱟ ᱟᱨ ᱦᱚᱲᱢᱚ ᱡᱤᱣᱤ ᱥᱮᱫ ᱛᱮᱦᱚᱸ ᱟᱹᱰᱤ ᱱᱟᱯᱟᱭ ᱠᱚ ᱛᱟᱦᱮᱱᱟᱠᱚᱸ ᱾
ᱦᱳᱭ ᱚᱱᱟ ᱢᱮᱫᱴᱮᱱ ᱟᱨ ᱩᱱᱠᱩᱣᱟᱜ ᱫᱚ ᱫᱤᱞ ᱫᱟᱲᱮ ᱦᱚᱸ ᱟᱹᱰᱤ ᱵᱟᱹᱲᱛᱤ ᱜᱮ ᱛᱟᱦᱮᱸ ᱠᱟᱱ ᱛᱟᱠᱩᱣᱟ᱾
ᱦᱮᱸ ᱩᱱᱠᱩᱣᱟᱜ ᱢᱟ ᱵᱤᱥᱤ ᱜᱮ
ᱦᱩᱸ ᱟᱫᱚ ᱦᱟᱸᱜ ᱟᱵᱚ ᱫᱚ ᱱᱚᱛᱮ ᱫᱚ ᱥᱮ ᱱᱮᱛᱟᱨ ᱫᱚ ᱜᱩᱦᱩᱢ ᱫᱟᱜ ᱢᱟᱹᱲᱤ ᱠᱚᱫᱚ ᱡᱚᱱᱰᱨᱟ ᱫᱟᱜ ᱢᱟᱹᱲᱤ ᱠᱚᱫᱚ ᱦᱟᱸᱜ ᱵᱟᱝᱵᱚᱱ ᱧᱩᱭᱮᱫᱟ᱾
ᱦᱮᱸ ᱟᱵᱚ ᱢᱟ ᱚᱱᱟ ᱠᱚᱢᱟ ᱧᱮᱞᱜᱮ ᱵᱟᱝ ᱦᱩᱭ ᱠᱟᱱᱟ,
ᱦᱳᱭ
ᱠᱷᱟᱹᱞᱤ ᱤᱧᱢᱟ ᱠᱷᱟᱹᱞᱤ ᱟᱸᱡᱚᱢ ᱜᱤᱧ ᱟᱸᱡᱚᱢ ᱠᱟᱜᱼᱟ ᱡᱮ ᱮ ᱜᱩᱦᱩᱢ ᱫᱟᱜ ᱢᱟᱹᱲᱤ ᱛᱟᱯᱚᱨᱮ ᱡᱚᱱᱰᱨᱟ ᱫᱟᱜ ᱢᱟᱹᱲᱤ ᱠᱚᱠᱚ ᱡᱚᱢ ᱵᱟᱲᱟ ᱟᱠᱟᱜ ᱟᱠᱚ
ᱦᱩᱸ ᱟᱫᱚ ᱦᱟᱸᱜ ᱢᱤᱫ ᱢᱟᱱᱮ ᱥᱟᱨᱟ ᱵᱚᱪᱷᱚᱨ ᱜᱮ ᱡᱩᱫᱤ ᱚᱱᱟ ᱦᱳᱲᱳ ᱦᱳᱲᱳ ᱪᱟᱣᱞᱮ ᱫᱟᱜ ᱢᱟᱹᱲᱤᱢ ᱧᱩᱭᱟ ᱚᱱᱟ ᱦᱚᱸ ᱡᱩᱫ ᱫᱚᱦᱟᱸᱜ ᱵᱟᱝ ᱠᱚᱸ ᱞᱟᱹᱭ ᱫᱟ᱾
ᱦᱳᱭ ᱟᱨ ᱢᱮᱱ ᱛᱟᱦᱮᱸ ᱟᱠᱚ ᱥᱮ ᱡᱮ ᱞᱟᱦᱟ ᱛᱮᱫᱚ ᱢᱟᱱᱮ ᱠᱟᱹᱴᱤᱡ ᱨᱮᱸᱜᱮᱡ ᱜᱮᱠᱚ ᱛᱟᱦᱮᱸ ᱠᱟᱱᱟ ᱛᱚ ᱟᱫᱚ ᱪᱟᱸᱫ ᱪᱟᱣᱞᱮ ᱦᱚᱸ ᱟᱨ ᱵᱟᱝ ᱢᱟᱱᱮ ᱚᱱᱠᱟ ᱵᱟᱝ ᱡᱩᱴᱟᱹᱜ ᱛᱟᱦᱮᱸᱜᱼᱟ ᱾
ᱦᱳᱭ ᱦᱳᱭ
ᱯᱟᱹᱦᱤᱞ ᱨᱮᱢᱟ ᱠᱟᱹᱴᱤᱡ ᱥᱟᱸᱜᱮ ᱧᱚᱜ ᱜᱮᱠᱚ ᱛᱟᱦᱮᱸ ᱠᱟᱱᱟ,
ᱦᱳᱭ
ᱟᱫᱚ ᱢᱤᱫ ᱵᱮᱲᱟ ᱫᱟᱠᱟ ᱠᱚᱸ ᱡᱚᱢᱟ ᱟᱨ ᱢᱤᱫ ᱵᱮᱲᱟ ᱫᱚ ᱚᱱᱟ ᱜᱩᱦᱩᱢ ᱫᱟᱜ ᱢᱟᱹᱲᱤ ᱠᱚᱜᱮ ᱠᱚ ᱧᱩ ᱵᱟᱲᱟᱭ ᱛᱟᱦᱮᱸᱜᱼᱟ ᱾
ᱦᱩᱸ ᱦᱩᱸ ᱟᱫᱚ ᱦᱟᱸᱜ ᱱᱮᱛᱟᱨ ᱫᱚ ᱡᱩᱜ ᱠᱚ ᱯᱟᱞᱴᱟᱣ ᱠᱟᱱᱟ ᱯᱤᱦᱲᱤ ᱠᱚ ᱩᱞᱴᱟᱹᱣ ᱠᱟᱱᱟ ᱾ ᱟᱫᱚ ᱤᱱᱟᱹ ᱤᱱᱟᱹᱠᱷᱟᱹᱛᱤᱨ ᱛᱮᱦᱟᱸᱜ ᱱᱮᱛᱟᱨ ᱫᱚ ᱚᱱᱟ ᱜᱩᱦᱩᱢ ᱫᱟᱜ ᱢᱟᱹᱲᱤ ᱵᱚᱫᱚᱞ ᱛᱮᱫᱚ ᱨᱩᱴᱤ ᱠᱚᱸ ᱪᱟᱹᱞᱩᱣ ᱠᱟᱼᱦᱟᱸᱜ ᱾
ᱦᱮᱸ ᱦᱮᱸ ᱨᱩᱴᱤ ᱠᱚᱸ ᱪᱟᱹᱞᱩᱠᱟᱜ ᱱᱤᱛᱚᱜ ᱢᱟ ᱚᱱᱟ ᱠᱚᱢᱟ ᱵᱟᱝ ᱧᱮᱞ ᱧᱟᱢᱚᱜ ᱠᱟᱱ ᱟᱫᱚ ᱱᱤᱛᱚᱜ ᱫᱚ ᱨᱩᱴᱤ ᱾
ᱦᱳᱭ ᱦᱳᱭ ᱟᱫᱚ ᱦᱟᱸᱜ ᱱᱮᱛᱟᱨ ᱫᱚᱛᱚ ᱡᱚᱱᱰᱨᱟ ᱫᱟᱜ ᱢᱟᱹᱲᱤ ᱠᱚᱫᱚᱸ ᱵᱟᱝᱠᱚ ᱵᱮᱣᱦᱟᱨᱮᱫᱼᱟ ᱥᱮ ᱾
ᱦᱮᱸ ᱦᱮᱸ ᱟᱨ ᱱᱮᱛᱟᱨ ᱫᱚ ᱡᱮᱢᱚᱱ ᱟᱵᱚ ᱠᱚᱢᱟ ᱫᱟᱜ ᱢᱟᱹᱲᱤ ᱟᱵᱚᱱ ᱨᱮᱦᱚ ᱠᱚᱸ ᱦᱳᱭᱛᱚ ᱟᱵᱚ ᱫᱚᱸ ᱵᱟᱵᱚᱱ ᱠᱚᱭᱚᱜᱟᱼᱟ ᱾
ᱦᱳᱭ
ᱞᱟᱹᱭᱟᱵᱚᱱ ᱡᱮ ᱱᱚᱣᱟ ᱢᱟ ᱵᱟᱝ ᱥᱤᱵᱤᱞᱟ ᱱᱚᱣᱟ ᱢᱟ ᱪᱮᱫᱞᱮᱠᱟᱢ ᱧᱩᱭᱟ ᱾
ᱦᱳᱭ ᱦᱳᱭ ᱟᱫᱚ ᱵᱚᱱ ᱞᱟᱹᱭᱟ ᱠᱩᱥᱤᱜᱮ ᱦᱟᱸᱜ ᱵᱟᱝ ᱟᱹᱭᱠᱟᱹᱜᱼᱟ ᱢᱚᱱᱮᱨᱮ ᱟᱫᱚᱦᱟᱜ ᱟᱵᱚ ᱫᱚ ᱪᱟᱣᱞᱮ ᱪᱟᱣᱞᱮ ᱫᱟᱜ ᱢᱟᱱᱮ ᱪᱟᱣᱞᱮ ᱫᱟᱜ ᱢᱟᱹᱲᱤ ᱵᱚᱱ ᱧᱩ ᱯᱟᱹᱨᱠᱟᱹᱣ ᱜᱮᱭᱟ ᱛᱳ,
ᱦᱳᱭ ᱦᱳᱭ
ᱟᱫᱚ ᱦᱚᱲᱢᱚ ᱡᱤᱣᱤ ᱨᱮ ᱦᱟᱸᱜ ᱠᱩᱥᱤ ᱨᱟᱹᱥᱠᱟᱹ ᱜᱮ ᱦᱟᱸᱜ ᱵᱟᱝᱵᱚᱱ ᱟᱴᱠᱟᱨᱟ ᱦᱟᱸᱜ ᱩᱱᱟᱹᱜ ᱜᱩᱦᱩᱢ ᱤᱭᱟᱹ ᱦᱩ ᱡᱚᱱᱰᱨᱟ ᱫᱟᱜ ᱢᱟᱹᱬᱤ ᱧᱩ ᱫᱚ ᱮᱱᱛᱮᱜ,
ᱦᱮᱸ ᱦᱮᱸ᱾
ᱦᱩᱸ ᱟᱫᱚ ᱱᱮᱛᱟᱨ ᱫᱚ ᱦᱟᱸᱜ ᱡᱚᱸᱰᱨᱟ ᱡᱚᱸᱰᱨᱟ ᱫᱚ ᱱᱟᱸᱜ ᱟᱛᱟ ᱠᱟ ᱛᱚ ᱡᱚᱢ ᱵᱟᱲᱟ ᱜᱮ ᱦᱟᱸᱜ ᱪᱚᱨᱚᱠ ᱠᱚ ᱢᱮᱛᱟᱜ ᱠᱟᱱᱟ ᱦᱟᱸᱜ᱾
ᱦᱮᱸ ᱡᱮᱢᱚᱱ ᱱᱚᱣᱟ ᱵᱚᱨᱥᱟ ᱫᱤᱱ ᱟᱛᱟ ᱠᱟᱛᱮᱜ ᱠᱚ ᱫᱚᱦᱚ ᱠᱟᱜᱼᱟ ᱠᱩᱴᱩ ᱠᱚᱨᱮᱫ᱾ ᱟᱨ ᱫᱟᱜ ᱞᱮᱠᱷᱟᱱ ᱠᱚ ᱡᱚᱢ ᱟᱠᱚ ᱞᱟᱹᱭᱟ ᱵᱷᱟᱜᱮ ᱵᱩᱡᱷᱟᱹᱜᱼᱟ᱾
ᱦᱳᱭ᱾
ᱦᱮᱸ᱾
ᱮᱱᱠᱷᱟᱱ ᱫᱚ ᱞᱟᱦᱟ ᱢᱟ ᱚᱱᱟᱣ ᱟᱛᱮ ᱜᱮᱠᱚ ᱡᱚᱢᱮᱫ ᱛᱟᱦᱮᱸᱫ᱾
ᱦᱮᱸ ᱞᱟᱦᱟ ᱢᱟ ᱟᱛᱟ ᱱᱟᱹᱭ, ᱟᱛᱟ ᱵᱟᱠᱚ ᱟᱛᱟ ᱵᱟᱲᱟᱭᱮᱫ ᱛᱟᱦᱮᱸᱫ, ᱫᱟᱜ ᱢᱟᱹᱲᱤ ᱮ ᱫᱟᱜ ᱢᱟᱹᱲᱤ ᱠᱟᱛᱮᱜ ᱠᱚ ᱡᱚᱢᱮᱫ ᱛᱟᱦᱮᱸᱫ
ᱦᱩᱸᱻ ᱾
ᱤᱱᱟᱹ ᱛᱮᱜᱮ ᱪᱚᱝ ᱞᱟᱦᱟ ᱨᱮᱱ ᱦᱚᱲ ᱫᱚ ᱟᱹᱰᱤ ᱫᱤᱞ ᱫᱟᱲᱮᱭᱟᱱ ᱠᱚ ᱛᱟᱦᱮᱸ ᱠᱟᱱ, ᱵᱟᱵᱟ ᱪᱤᱠᱟᱹ ᱵᱮᱱ ᱞᱟᱹᱭ ᱠᱮᱭᱟ?
ᱦᱮᱸ ᱟᱨ ᱡᱮᱢᱚᱱ ᱱᱮᱛᱟᱨ ᱫᱚ ᱮ ᱟᱱᱟᱡᱽ ᱠᱚᱦᱚᱸ ᱟᱵᱚ ᱫᱚ ᱦᱟᱱᱟ ᱱᱚᱣᱟ ᱠᱚ ᱵᱚᱱ ᱡᱚᱢᱮᱜᱼᱟ᱾ ᱥᱟᱨ ᱫᱤᱭᱮ ᱡᱟᱦᱟᱸ ᱫᱚ ᱢᱮᱥᱟ ᱠᱟᱛᱮᱜ ᱠᱚ ᱪᱟᱥ ᱮᱼᱟᱠᱚ᱾ ᱚᱱᱟ ᱠᱚᱢᱟ ᱡᱚᱢ, ᱡᱚᱢ ᱞᱮᱠᱷᱟᱱ ᱦᱚᱲᱢᱚ ᱦᱚᱸᱢᱟ ᱱᱟᱯᱟᱭ ᱵᱟᱝ ᱛᱟᱦᱮᱱ᱾
ᱦᱳᱭ ᱦᱳᱭ᱾
ᱟᱨ ᱡᱮᱢᱚᱱ ᱯᱟᱹᱦᱤᱞ ᱨᱮᱱ ᱦᱚᱲ ᱠᱚᱢᱟ ᱱᱚᱣᱟ ᱠᱚᱢᱟ ᱵᱟᱠᱚ ᱡᱚᱢ ᱟᱠᱟᱜ-ᱟ ᱥᱟᱨ ᱠᱳᱞ ᱡᱤᱱᱤᱥ ᱠᱚᱫᱚ᱾ ᱠᱷᱟᱹᱞᱤ ᱟᱲᱟᱜ ᱥᱟᱠᱟᱢ ᱠᱚ ᱡᱚᱢᱟ ᱚᱱᱟ ᱠᱚᱢᱟ ᱟᱹᱰᱤ ᱵᱷᱟᱜᱮ ᱡᱤᱱᱤᱥ᱾
ᱦᱳᱭ ᱦᱳᱭ᱾
ᱟᱨ ᱱᱮᱛᱟᱨ ᱨᱮᱱ ᱦᱚᱲᱢᱟ ᱟᱲᱟᱜ ᱥᱟᱠᱟᱢ ᱡᱚᱢ ᱜᱮᱠᱚ ᱵᱟᱹᱜᱤ ᱪᱟᱵᱟ ᱠᱮᱜᱼᱟ᱾
ᱦᱳᱭ ᱟᱫᱚ, ᱟᱲᱟᱜ ᱥᱟᱠᱟᱢ ᱠᱚ ᱡᱚᱢᱮᱜ ᱨᱮᱦᱚᱸ ᱟᱫᱚ ᱦᱟᱸᱜ ᱚᱱᱟ ᱥᱟᱨ ᱪᱮᱛᱟᱱ ᱤᱭᱟᱹ ᱩᱸ ᱥᱟᱨ ᱫᱟᱨᱟᱭ ᱛᱮ ᱡᱟᱦᱟᱸ ᱠᱚ ᱦᱩᱭᱩᱜ ᱠᱟᱱᱟ, ᱚᱱᱠᱟᱱᱟᱜ ᱟᱲᱟᱜ ᱥᱟᱠᱟᱢ ᱜᱮ ᱠᱚ ᱡᱚᱢ ᱮᱫᱟ ᱦᱟᱸᱜ
ᱦᱳᱭ ᱦᱳᱭ᱾
ᱮᱱᱠᱷᱟᱱ ᱵᱤᱨ ᱠᱚᱨᱮ ᱢᱟᱴᱷᱟ ᱟᱲᱟᱜ ᱠᱚ ᱧᱟᱢᱚᱜᱼᱟ, ᱥᱩᱨᱡᱽ ᱢᱟᱴᱷᱟ ᱠᱚ᱾
ᱦᱳᱭ᱾
ᱟᱫᱚ ᱚᱱᱟ ᱠᱚᱫᱚ ᱱᱮᱛᱟᱨ ᱨᱮᱱ ᱜᱤᱫᱽᱨᱟᱹ ᱥᱮ ᱱᱮᱛᱟᱨ ᱨᱮᱱ ᱯᱚ ᱯᱚᱝᱲᱟ ᱠᱚᱫᱚ ᱦᱟᱸᱜ ᱚᱱᱟ ᱠᱚᱫᱚ ᱦᱟᱸᱜ ᱵᱟᱝ ᱠᱚ ᱴᱷᱤᱠᱟᱹ ᱫᱟᱲᱮᱭᱟᱜᱼᱟ᱾
ᱦᱮᱸ ᱚᱱᱟ ᱠᱚᱫᱚ ᱵᱟᱝᱠᱚ ᱴᱷᱤᱠᱟᱹᱭᱟᱛᱚ, ᱟᱨ ᱡᱮᱢᱚᱱ ᱚᱱᱟ ᱠᱤᱫᱩᱜ ᱟᱲᱟᱜ ᱠᱚ ᱧᱟᱢᱚᱜᱼᱟ ᱵᱤᱨ ᱨᱮ,
ᱦᱳᱭ᱾
ᱚᱱᱟ ᱠᱚᱢᱟ ᱱᱮᱛᱟᱨ ᱢᱟ ᱟᱹᱜᱩᱭ ᱢᱮᱥᱮ ᱚᱠᱚᱭ ᱦᱚᱸ ᱵᱟᱝᱠᱚ ᱡᱚᱢᱟ᱾ ᱟᱨ ᱯᱟᱹᱦᱤᱞ ᱢᱟᱠᱚ ᱞᱟᱹᱭᱟ ᱚᱱᱟ ᱠᱚ ᱫᱚᱢᱮ ᱫᱟᱹᱞ ᱥᱟᱛᱮ ᱠᱚ ᱡᱚᱢ ᱵᱟᱲᱟ ᱟᱠᱟᱜᱼᱟ᱾
ᱚᱱᱟ ᱛᱮᱜᱮ ᱠᱚ ᱥᱤᱧ ᱠᱚ ᱩᱛᱩᱭ ᱛᱟᱦᱮᱸᱜ ᱟᱨ ᱚᱱᱟ ᱛᱮᱜᱮ ᱠᱚ ᱥᱤᱸᱜᱟᱹᱲᱚᱜ ᱛᱟᱦᱮᱸᱜ ᱥᱮᱠᱚ ᱠᱤᱫᱩᱵᱚᱜ ᱛᱟᱦᱮᱸᱫ᱾
ᱦᱳᱭ ᱦᱳᱭ᱾
ᱦᱳᱭ ᱟᱫᱚ ᱦᱳᱭ ᱢᱟ ᱞᱟᱹᱭ ᱵᱮᱱ?
ᱮᱱ ᱡᱮᱢᱚᱱ ᱱᱮᱛᱟᱨ ᱢᱟ ᱥᱩᱱᱩᱢ ᱨᱮ ᱫᱚᱢᱮ ᱠᱚ ᱩᱛᱩ ᱠᱟᱛᱮ ᱠᱚ ᱡᱚᱢᱮᱜ ᱟᱠᱚ᱾ ᱟᱨ, ᱯᱟᱹᱦᱤᱞ ᱢᱟ ᱥᱩᱱᱩᱢ ᱥᱩᱱᱩᱢ ᱠᱚᱨᱮ ᱦᱚᱸ ᱩᱱᱟᱹᱜ ᱵᱟᱝᱠᱚ ᱩᱛᱩᱭᱮ ᱛᱟᱦᱮᱸᱱ, ᱫᱟᱜ ᱨᱮ ᱠᱷᱟᱱ ᱫᱟᱜ ᱨᱮ ᱛᱤᱠᱤ ᱠᱟᱛᱮᱜ ᱛᱮᱜᱮᱠᱚ ᱡᱚᱢᱮᱫ ᱛᱟᱦᱮᱸᱜ ᱟᱠᱚ᱾
ᱦᱳᱭ ᱦᱳᱭ᱾
ᱱᱚᱣᱟ ᱠᱚ ᱦᱚᱛᱮᱫ ᱛᱮ ᱦᱳᱭ ᱛᱚ ᱦᱚᱲᱢᱚ ᱡᱤᱣᱤ ᱠᱚ ᱱᱟᱯᱟᱭ ᱜᱮ ᱛᱟᱦᱮᱱ ᱠᱟᱱ ᱛᱟᱠᱚ ᱛᱟᱦᱮᱸᱟ, ᱟᱨ ᱩᱱᱟᱹᱜ ᱫᱤᱱ ᱫᱷᱚᱨᱮ ᱫᱚ ᱢᱟᱱᱮ ᱵᱟᱧᱪᱟᱣ ᱠᱟᱛᱮᱜ ᱠᱚ ᱛᱟᱦᱮᱸᱱ ᱠᱟᱱ ᱛᱟᱦᱮᱸᱜᱼᱟ ᱾
ᱦᱩᱸ ᱦᱩᱸ ᱟᱨ ᱚᱱᱟ ᱦᱚᱸ ᱟᱨ ᱞᱟᱦᱟᱛᱮᱱ ᱨᱮᱱ ᱦᱚᱲ ᱢᱟᱛᱚ ᱦᱟᱸᱜ ᱥᱟᱵᱚᱱ ᱥᱩᱱᱩᱢ ᱦᱚᱸ ᱚᱱᱠᱟ ᱫᱚ ᱵᱟᱠᱚ ᱚᱡᱚᱜᱮᱫ ᱛᱟᱦᱮᱸᱱᱟ
ᱦᱮᱸ ᱩᱱᱢᱟ ᱥᱟᱵᱚᱱ ᱠᱚᱢᱟ ᱵᱟᱝ ᱛᱟᱦᱮᱸ ᱠᱟᱱ᱾
ᱦᱚᱭ ᱱᱮᱛᱟᱨ ᱜᱮᱥᱮ ᱦᱟᱸᱜ ᱫᱚᱢᱮ ᱥᱚ ᱥᱟᱵᱚᱱ ᱚᱡᱚᱜ ᱥᱩᱱᱩᱢ ᱠᱚ ᱩᱰᱩᱠ ᱟᱠᱟᱱᱟ ᱵᱟᱠᱷᱟᱱ ᱞᱟᱦᱟ ᱢᱟᱛᱚ ᱦᱟᱱᱮ ᱚᱲᱟᱜ ᱨᱮ ᱥᱮ ᱫᱟᱨᱮ ᱨᱮ ᱟᱹᱛᱩ ᱴᱚᱞᱟ ᱨᱮ ᱡᱟᱦᱟᱸ ᱫᱟᱨᱮ ᱠᱚ ᱚᱱᱟ ᱠᱚᱨᱮ ᱡᱟᱝ ᱠᱚᱛᱮ ᱜᱮ ᱥᱩᱱᱩᱢ ᱠᱚ ᱩᱰᱩᱠᱮᱫ ᱛᱟᱦᱮᱸᱜ ᱟᱨᱠᱚ ᱚᱡᱚᱜᱮᱫ ᱛᱟᱦᱮᱸᱫ ᱾
ᱦᱮᱸ ᱦᱮᱸ ᱟᱨ ᱞᱟᱦᱟ ᱢᱟ ᱚᱱᱟ ᱱᱤᱢ ᱥᱩᱱᱩᱢ ᱠᱚᱠᱚ ᱚᱡᱚᱜᱮᱫ ᱛᱟᱦᱮᱸᱫ ᱾
ᱦᱩᱸ ᱦᱩᱸ ᱱᱤᱢ ᱠᱩᱡᱽᱨᱤ, ᱠᱩᱭᱰᱤ, ᱵᱟᱹᱨᱩ ᱦᱳᱭ ᱦᱳᱭ ᱾
ᱟᱵᱚ ᱢᱟ ᱱᱚᱣᱟ ᱠᱚᱢᱟ ᱧᱮᱞ ᱦᱚᱸ ᱵᱟᱵᱚᱱ ᱧᱮᱞ ᱟᱠᱟᱜᱼᱟ ᱾
ᱦᱚᱭ ᱦᱚᱭ ᱟᱫᱚ ᱪᱤᱠᱟᱹ ᱛᱮᱵᱚᱱ ᱧᱮᱞᱟ ᱱᱮᱛᱟᱨ ᱢᱟ ᱟᱭᱢᱟ ᱛᱟᱱᱟᱜ ᱥᱩᱱᱩᱢ ᱠᱚ ᱩᱰᱩᱠ ᱟᱠᱟᱱᱟ ᱥᱮ ᱥᱚ ᱥᱚᱣᱟᱜ ᱚᱱᱟ ᱥᱚ ᱥᱚ ᱥᱩᱱᱩᱢ ᱠᱚᱜᱮ ᱱᱮᱛᱟᱨ ᱫᱚᱵᱚᱱ ᱚᱡᱚᱜ ᱮᱫᱟ ᱾
ᱦᱩᱸ ᱩ ᱱᱮᱛᱟᱨ ᱨᱮᱱ ᱜᱤᱫᱽᱨᱟᱹ ᱫᱚ ᱚᱱᱟ ᱠᱩᱭᱰᱤ ᱥᱩᱱᱩᱢ ᱠᱚᱫᱚ ᱚᱦᱚᱢ ᱚᱡᱚᱜ ᱦᱚᱪᱚ ᱠᱮᱠᱚᱣᱟ ᱾
ᱦᱳᱭᱻ ᱱᱩᱠᱩ ᱫᱚ ᱦᱟᱸᱜ ᱵᱟᱠᱚ ᱯᱟᱹᱨᱠᱟᱹᱣ ᱜᱮᱭᱟ ᱥᱮ ᱟᱫᱚ ᱢᱚᱱᱮ ᱨᱮ ᱵᱟᱝ ᱴᱷᱤᱠ ᱜᱮᱠᱚ ᱵᱩᱡ ᱟᱫᱚ ᱠᱚ ᱟᱹᱲᱤᱥᱟᱜ ᱜᱮᱭᱟ ᱦᱟᱸᱜ ᱚᱱᱟ ᱫᱚ ᱾
ᱦᱳᱭ ᱦᱳᱭ ᱾
ᱦᱩᱸ ᱻ ᱦᱮᱸᱛᱚ ᱟᱫᱚ ᱛᱟᱦᱟᱞᱮ ᱟᱯᱮ ᱫᱚᱯᱮ ᱚᱡᱚᱜ ᱵᱟᱲᱟ ᱟᱠᱟᱜᱼᱟ ᱥᱮ ᱵᱟᱝ ᱠᱩᱡᱽᱨᱤ ᱥᱩᱱᱩᱢ ᱫᱚ?
ᱠᱩᱡᱽᱨᱤ ᱥᱩᱱᱩᱢ ᱫᱚ ᱵᱟᱝ ᱞᱮ ᱚᱡᱚᱜ ᱵᱟᱲᱟ ᱟᱠᱟᱜ ᱜᱮᱭᱟ ᱵᱚᱨᱚᱝ ᱠᱩᱭᱰᱤ ᱥᱩᱱᱩᱢ ᱱᱤᱢ ᱥᱩᱱᱩᱢ ᱠᱚᱫᱚ ᱞᱮ ᱚᱡᱚᱜ ᱵᱟᱲᱟ ᱟᱠᱟᱜ ᱜᱮᱭᱟ ᱾
ᱟᱪᱪᱷᱟ ᱟᱪᱪᱷᱟ ᱦᱚᱭ ᱛᱚᱵᱮ ᱟᱹᱰᱤ ᱱᱟᱯ ᱯᱟᱭ ᱚᱱᱟ ᱦᱚᱸ ᱱᱤᱛᱚᱜ ᱯᱮ ᱢᱮᱱᱟᱜ ᱟᱠᱟᱫ ᱜᱮᱭᱟ ᱟᱯᱮ ᱚᱱᱛᱮ ᱾
ᱦᱮᱸ ᱟᱞᱮ ᱥᱮᱫ ᱫᱚ ᱢᱮᱱᱟᱜ ᱟᱠᱟᱜ ᱜᱮᱭᱟ ᱱᱤᱢ ᱟᱨ ᱠᱩᱭᱰᱤ ᱫᱚ ᱱᱤᱢ ᱵᱟᱝ ᱨᱮᱦᱚᱸ ᱠᱩᱭᱰᱤ ᱫᱚ ᱢᱮᱱᱟᱜ ᱟᱠᱟᱜ ᱜᱮᱭᱟ ᱱᱤᱛᱚᱜ ᱦᱚᱸ ᱾
ᱟᱪᱪᱷᱟ ᱾
ᱟᱯᱮᱥᱮᱫ ᱢᱮᱱᱟᱜ ᱟᱠᱟᱜᱼᱟ ᱥᱮ ᱵᱟᱝ ᱱᱚᱣᱟ ᱠᱚ?
ᱵᱟᱝ ᱜᱮ ᱟᱞᱮ ᱥᱮᱫ ᱫᱚ ᱦᱟᱸᱜ ᱵᱟᱹᱱᱩᱜ ᱟᱠᱟᱜᱼᱟ ᱚᱱᱟ ᱠᱚᱫᱚ ᱦᱟᱸᱜ ᱾
ᱟᱪᱪᱷᱟ ᱢᱟᱱᱮ ᱪᱟᱵᱟ ᱩᱛᱟᱹᱨ ᱟᱠᱟᱱᱟ ᱵᱟᱝ ᱥᱮ?
ᱦᱚᱭ ᱦᱚᱭ ᱟᱫᱚ
ᱚᱱᱟ ᱡᱮᱢᱚᱱ ᱱᱤᱢ ᱠᱚᱦᱚᱸ ᱵᱟᱝ ᱠᱚ ᱦᱟᱞᱟᱝ ᱮᱫ ᱡᱚᱸ ᱠᱚᱦᱚᱸ ᱵᱟᱢ ᱦᱟᱞᱟᱝ ᱞᱮᱠᱷᱟᱱ
ᱦᱚᱭ ᱪᱮᱫ ᱫᱚᱢ ᱥᱩᱱᱩᱢ ᱩᱰᱩᱠᱟ ᱾
ᱦᱚᱭ ᱾
ᱫᱚᱢᱮ ᱠᱚ ᱟᱥᱠᱮᱛᱚᱜ ᱠᱟᱱᱟ ᱱᱮᱛᱟᱨ ᱫᱚ ᱚᱱᱟ ᱛᱩᱫ ᱨᱚᱦᱚᱭ ᱠᱚᱦᱚᱸ ᱛᱚ ᱦᱟᱱᱮ ᱩᱸᱻ ᱜᱟᱹᱰᱤ ᱛᱮᱜᱮ ᱠᱚ ᱛᱩᱜ ᱨᱚᱦᱚᱭ ᱫᱟ ᱾
ᱦᱮᱸ ᱱᱮᱛᱟᱨ ᱢᱟ ᱚᱱᱟ ᱢᱤᱥᱤᱱ ᱠᱚ ᱚᱰᱚᱠ ᱟᱠᱟᱱ ᱫᱚ ᱾
ᱦᱩᱸ ᱦᱩᱸ ᱾
ᱟᱫᱚ ᱠᱚ ᱢᱮᱱᱮᱜᱼᱟ ᱦᱚᱲ ᱫᱚ ᱟᱫᱚ ᱪᱮᱫ ᱮᱢ ᱠᱷᱟᱴᱟᱣ ᱜᱩᱡᱩᱜᱼᱟ ᱾
ᱦᱚᱭ ᱾
ᱟᱞᱮᱥᱮᱫ ᱫᱚ ᱢᱤᱥᱤᱱ ᱠᱚᱫᱚ ᱟᱹᱣᱨᱤ ᱚᱸᱰᱚᱠᱚᱜᱼᱟ ᱠᱤᱱᱛᱩ ᱜᱩᱛᱤ ᱠᱟᱹᱲᱢᱤ ᱠᱚ ᱠᱷᱟᱴᱟᱣ ᱠᱚᱣᱟ ᱠᱚ ᱾
ᱟᱪᱪᱷᱟ ᱟᱞᱮ ᱥᱮᱫ ᱦᱚᱸ ᱚᱱᱠᱟ ᱜᱮ ᱢᱩᱞᱭᱟᱹ ᱠᱚ ᱞᱟᱜᱟᱣ ᱠᱟᱛᱮᱫ ᱜᱮ ᱟᱫᱚ ᱠᱟᱹᱢᱤ ᱦᱚᱨᱟ ᱫᱚ ᱦᱟᱸᱜ ᱞᱮ ᱥᱟᱵ ᱥᱟᱢᱴᱟᱣᱟ ᱾
ᱚᱻ
ᱚᱱᱟ ᱦᱟᱸᱜ ᱜᱟᱹᱰᱤ ᱢᱚᱴᱚᱨ ᱠᱚᱛᱮ ᱫᱚ ᱟᱞᱮ ᱫᱚ ᱦᱟᱸᱜ ᱵᱟᱞᱮ ᱦᱚᱸ ᱵᱟᱝ ᱞᱮ ᱤᱭᱟᱹᱭᱟ ᱦᱩᱲᱩ ᱫᱚ ᱵᱟᱞᱮ ᱦᱟᱛᱟᱣᱟ
ᱚᱸᱻ
ᱟᱨ ᱦᱟᱸᱜ ᱜᱟᱹᱭ ᱠᱟᱰᱟ ᱠᱚ ᱦᱮᱱᱟᱜ ᱟᱠᱟᱫ ᱠᱚᱣᱟ ᱟᱫᱚ ᱩᱱᱠᱩ ᱠᱚᱣᱟᱜ ᱞᱟᱡ ᱵᱟᱧᱪᱟᱣ ᱞᱟᱹᱜᱤᱫ ᱛᱮ ᱦᱚᱸ ᱵᱩᱥᱩᱵ ᱫᱚᱛᱚ ᱞᱟᱹᱠᱛᱤᱜ ᱜᱮᱭᱟ ᱥᱮ
ᱦᱳᱭ ᱦᱳᱭ ᱦᱳᱭᱼᱼ
ᱦᱮᱸ ᱟᱫᱚ ᱤᱱᱟᱹ ᱠᱷᱟᱹᱛᱤᱨ ᱛᱮ ᱦᱚᱸ
ᱠᱟᱹᱢᱤ ᱨᱮ ᱞᱟᱜᱟᱜ ᱜᱮᱼᱼ
ᱦᱳᱭ ᱟᱨ ᱟᱵᱚ ᱥᱟᱱᱛᱟᱲ ᱦᱚᱯᱚᱱ ᱢᱟ ᱚᱲᱟᱜ ᱠᱚ ᱦᱚᱸ ᱚᱱᱟ ᱠᱚᱛᱮ ᱵᱚᱱ ᱫᱟᱵᱟ ᱥᱮᱼᱼ
ᱦᱳᱭ ᱦᱳᱭ
ᱦᱚᱸ ᱟᱨ ᱛᱟᱦᱚᱞᱮᱼᱼ ᱟᱨᱦᱚᱸ ᱚᱱᱠᱟ ᱡᱟᱦᱟᱱᱟᱜ ᱵᱮᱱ ᱞᱟᱹᱭ ᱫᱟᱲᱮᱭᱟᱜᱼᱟ ᱡᱟᱦᱟᱸ ᱫᱚ ᱟᱵᱚ ᱥᱟᱱᱛᱟᱲ ᱦᱚᱯᱚᱱᱟᱜ ᱟᱹᱰᱤ ᱵᱟᱹᱲᱤᱡ ᱦᱩᱭᱩᱜ ᱠᱟᱱᱟ ᱥᱮ ᱟᱵᱚ ᱱᱚᱣᱟ ᱱᱚᱣᱟ ᱫᱩᱱᱤᱭᱟᱹ ᱨᱮ ᱢᱟᱹᱱᱢᱤ ᱠᱚ ᱟᱛᱮ ᱦᱚᱸ ᱵᱟᱹᱲᱤᱡ ᱦᱩᱭᱩᱜ ᱠᱟᱱᱟ ᱱᱚᱣᱟ ᱠᱚ ᱡᱚᱢ ᱧᱩ ᱠᱟᱛᱮ ᱥᱮ ᱱᱚᱝᱠᱟ ᱤᱫᱤ ᱠᱟᱛᱮ ᱟᱨᱦᱚᱸ ᱡᱟᱦᱟᱱᱟᱜᱼᱼ
ᱱᱚᱝᱠᱟ ᱤᱫᱤ ᱠᱟᱛᱮᱫ ᱫᱚ ᱦᱩᱭᱩᱜ ᱠᱟᱱᱟ ᱦᱩᱸ ᱚᱱᱟ ᱡᱚᱢ ᱡᱚᱢ ᱧᱩ ᱤᱫᱤ ᱵᱟᱨᱮ ᱛᱮᱜᱮ ᱚᱱᱮ ᱥᱟᱨ ᱠᱚ ᱱᱤᱥᱛᱚᱢ ᱵᱚᱱ ᱡᱚᱢᱟ ᱛᱚᱼᱼ
ᱦᱚᱭ ᱦᱚᱭ ᱟᱨ ᱦᱟᱸᱜ ᱧᱩ ᱵᱮᱱ ᱞᱟᱹᱭ ᱠᱮᱜᱼᱟ ᱟᱹᱰᱤ ᱱᱟᱯᱟᱭ ᱫᱤᱥᱟᱹ ᱠᱮᱫᱟᱞᱤᱧ
ᱚᱸ
ᱧᱩ ᱵᱟᱨᱮ ᱛᱮᱦᱚᱸ ᱦᱟᱸᱜ ᱦᱟᱱᱮ ᱱᱮᱛᱟᱨ ᱫᱚ ᱛᱚ ᱚᱱᱮ ᱯᱮᱴᱮᱨ ᱠᱚᱞ ᱨᱮᱱᱟᱜ ᱫᱟᱜ ᱠᱚ ᱧᱩᱭ ᱫᱟ ᱥᱮ
ᱦᱮᱸ ᱦᱮᱸ ᱦᱮᱸ
ᱚᱸ ᱞᱟᱦᱟ ᱢᱟᱛᱚ ᱦᱟᱱᱮ ᱚᱛ ᱠᱷᱚᱱᱟᱜ ᱜᱮ ᱵᱷᱩᱞᱠᱟᱹᱣ ᱩᱰᱩᱠᱚᱜ ᱠᱟᱱ ᱛᱟᱦᱮᱸᱜ ᱥᱮ ᱡᱷᱟᱨᱱᱟᱜ ᱩᱰᱩᱠ ᱠᱟᱱ ᱛᱟᱦᱮᱸᱜ ᱚᱱᱟ ᱫᱟᱜ ᱠᱚ ᱧᱩ ᱮᱫᱟ